ᱦᱮᱞᱳ ᱦᱮᱸ ᱫᱤᱫᱤ ᱡᱚᱦᱟᱨ ᱜᱮ ᱪᱮᱫ ᱵᱮᱱ ᱪᱤᱠᱟᱹᱭᱮᱜᱼᱟ
ᱦᱮᱸ ᱫᱩᱲᱩᱵ ᱫᱩᱲᱩᱵ ᱨᱮ ᱢᱮᱱᱟᱜ ᱞᱤᱧᱟᱹ ᱢᱟᱹᱭ
ᱚᱻ ᱟᱫᱚ ᱱᱤᱛᱚᱜ ᱢᱟ ᱦᱟᱸᱜ ᱟᱹᱭᱩᱵ ᱩᱛᱟᱹᱨᱮᱱᱟ ᱟᱫᱚ ᱫᱟᱠᱟ ᱠᱚᱫᱚ ᱵᱤᱱ ᱡᱚᱢ ᱠᱟᱜᱼᱟ ᱥᱮ ᱵᱟᱝ
ᱟᱨ ᱫᱟᱠᱟ ᱠᱚᱫᱚ ᱢᱟᱹᱭ ᱟᱹᱣᱨᱤ ᱞᱮ ᱤᱥᱤᱱᱟ ᱟᱫᱚ ᱟᱞᱮ ᱫᱚᱞᱮ ᱫᱮᱨᱤ ᱠᱟᱛᱮᱫ ᱜᱮᱞᱮ ᱤᱥᱤᱱ ᱜᱮᱭᱟ ᱟᱯᱮ ᱫᱚᱯᱮ ᱤᱥᱤᱱ ᱠᱮᱜᱼᱟ ᱥᱮ ᱵᱟᱝ
ᱦᱮᱸ ᱟᱞᱮ ᱫᱚ ᱤᱥᱤᱱ ᱵᱟᱥᱟᱝ ᱠᱟᱛᱮᱫ ᱡᱚᱢ ᱠᱟᱛᱮᱫ ᱱᱚᱜᱼᱚᱭ ᱱᱟᱥᱮᱱᱟᱜ ᱮᱸᱻ ᱡᱤᱨᱟᱹᱣ ᱵᱟᱲᱟ ᱦᱩᱭ ᱠᱟᱱᱟ ᱮᱱᱟᱱ ᱫᱚ ᱯᱟᱹᱴᱤᱭᱟᱹ ᱞᱮ ᱨᱚᱜ ᱵᱟᱲᱟᱭᱮᱫ ᱛᱮᱸᱦᱮᱱᱟ
ᱚᱻᱚ ᱯᱟᱹᱴᱭᱟᱹ ᱠᱚᱯᱮ ᱟᱯᱮ ᱥᱮᱫ ᱫᱚ ᱯᱮ ᱨᱚᱜ ᱵᱟᱲᱟᱭ ᱜᱮᱭᱟ?
ᱦᱮᱸ ᱢᱟᱱᱮ ᱠᱷᱤᱡᱩᱨ ᱥᱟᱠᱟᱢ ᱞᱮ ᱢᱟᱱᱮ ᱜᱚᱫ ᱠᱟᱛᱮᱜ ᱢᱟᱱᱮ ᱦᱚᱫ ᱠᱟᱛᱮᱜ ᱨᱚᱦᱚᱲ ᱠᱟᱛᱮᱜ ᱚᱱᱟ ᱠᱟᱴᱤᱱ ᱠᱟᱛᱮᱜ ᱢᱟᱱᱮ ᱚᱱᱟ ᱛᱮᱞᱮ ᱜᱟᱞᱟᱝ ᱜᱮᱭᱟ ᱟᱫᱚ ᱟᱯᱮᱥᱱ ᱫᱚ ᱵᱟᱠᱚ ᱜᱟᱞᱟᱝᱟ?
ᱟᱸ ᱜᱟᱞᱟᱝ ᱢᱟ ᱜᱟᱞᱟᱝ ᱜᱮᱭᱟ ᱠᱚ ᱟᱞᱮ ᱥᱮᱫ ᱢᱟ ᱠᱷᱤᱡᱩᱨ ᱫᱟᱨᱮ ᱜᱮ ᱵᱟᱹᱱᱩᱜ ᱟᱠᱟᱫ ᱫᱚ ᱢᱟᱹᱭ᱾ ᱚᱸ ᱡᱩᱫᱤ
ᱚᱸ
ᱯᱟᱹᱴᱭᱟᱹ ᱠᱚᱯᱮ ᱟᱹᱜᱩ ᱠᱮᱞᱮᱭᱟ ᱟᱹᱰᱤ ᱱᱟᱯᱟᱭ ᱠᱚᱜᱼᱟ᱾
ᱦᱳᱭ ᱠᱟᱛᱷᱟ ᱢᱟ ᱠᱟᱱ ᱜᱮ ᱟᱫᱚ ᱚᱱᱠᱟ ᱤᱫᱤ ᱜᱮᱭᱟᱞᱮ ᱪᱮᱫᱟᱜ ᱵᱟᱝ ᱟᱫᱚ ᱤᱫᱤ ᱞᱟᱹᱭᱮᱫ ᱤᱧ ᱡᱮ ᱟᱢᱫᱚ ᱯᱟᱹᱴᱭᱟᱹ ᱜᱟᱞᱟᱝ ᱫᱚ ᱛᱤᱱᱟᱹᱜ ᱜᱟᱱᱮᱢ ᱵᱟᱰᱟᱭᱟ ᱥᱮ ᱵᱟᱢ ᱵᱟᱰᱟᱭᱟ? ᱠᱟᱹᱴᱤᱡ ᱮᱢ ᱞᱟᱹᱭ ᱞᱮᱠᱷᱟᱡ
ᱟᱫᱚ ᱢᱟᱹᱭ ᱯᱟᱹᱴᱭᱟᱹ ᱜᱟᱞᱟᱝ ᱢᱟ ᱟᱞᱮ ᱥᱮᱫ ᱫᱚ ᱠᱷᱤᱡᱩᱨ ᱫᱟᱨᱮ ᱠᱚ ᱵᱟᱹᱱᱩᱜ ᱟᱠᱟᱫ ᱫᱚ ᱟᱫᱚ ᱚᱱᱠᱟ ᱫᱚ ᱵᱟᱝᱞᱮ ᱵᱟᱰᱟᱭ ᱜᱮᱭᱟ ᱟᱫᱚ ᱟᱭᱩ ᱦᱚᱲ ᱠᱚᱜᱮ ᱵᱟᱰᱟᱭ ᱜᱮᱭᱟ ᱠᱚ ᱟᱞᱮ ᱫᱚ ᱵᱟᱝᱞᱮ ᱵᱟᱰᱟᱭ ᱜᱮᱭᱟ᱾
ᱟᱫᱚ ᱫᱤᱫᱤ ᱟᱢᱟᱜᱢ ᱢᱚᱱᱮ ᱚᱱᱛᱚᱨ ᱠᱷᱚᱱᱟᱜ ᱤᱪᱷᱟᱹ ᱢᱮᱱᱟᱜ ᱛᱟᱢᱟ ᱥᱮ ᱵᱟᱝ ᱡᱮ ᱯᱟᱹᱴᱭᱟᱹ ᱜᱟᱞᱟᱝ ᱮᱢ ᱥᱮᱬᱟᱭᱟ ᱢᱮᱱᱛᱮ?
ᱦᱮᱸ ᱢᱟᱹᱭ ᱤᱪᱪᱷᱟᱹ ᱫᱚ ᱢᱮᱱᱟᱜ ᱟᱠᱟᱫᱟ ᱠᱤᱱᱛᱩ ᱚᱸᱻ ᱟᱞᱮ ᱥᱮᱫ ᱢᱟ ᱠᱷᱤᱡᱩᱜ ᱫᱟᱨᱮᱜ ᱜᱮ ᱵᱟᱪᱩᱜ ᱫᱚ ᱵᱟᱠᱷᱟᱱ ᱫᱚ ᱚᱸᱻᱚᱸ ᱤᱪᱪᱷᱟᱹ ᱫᱚ ᱛᱟᱦᱮᱸ ᱠᱟᱛᱮ ᱨᱮᱦᱚᱸ ᱟᱫᱚ ᱵᱟᱝᱞᱮ ᱠᱚᱨᱟᱣ ᱫᱟᱲᱭᱟᱜ ᱠᱟᱱᱟ᱾
ᱚᱸ ᱟᱫᱚ ᱫᱤᱫᱤ ᱞᱟᱹᱭᱮᱫ ᱟᱹᱧ ᱡᱮ ᱚᱱᱟ ᱟᱸ ᱟᱯᱮ ᱥᱮᱱ ᱫᱚ ᱪᱮᱫ ᱡᱚᱱᱚᱜ ᱠᱚᱛᱮ ᱯᱮ ᱡᱚᱜᱼᱟ? ᱟᱨ ᱡᱚᱱᱚᱜ ᱜᱟᱞᱟᱝ ᱫᱚᱢ ᱵᱟᱰᱟᱭᱟ ᱥᱮ ᱵᱟᱝ? ᱠᱷᱟᱲᱟᱝ ᱡᱚᱱᱚᱜ ᱛᱟᱯᱚᱨᱮ ᱥᱟᱜᱟᱫ ᱡᱚᱱᱚᱜ ᱚᱱᱟ ᱠᱚᱫᱚ ᱛᱤᱱᱟᱹᱜ ᱜᱟᱱᱮᱢ ᱥᱮᱬᱟ ᱟᱠᱟᱜᱼᱟ?
ᱟᱞᱮ ᱥᱮᱫ ᱢᱟ ᱤᱧ ᱫᱚ ᱢᱟᱹᱭ ᱪᱮᱫ ᱤᱧ ᱞᱟᱹᱭᱟ ᱟᱞᱮ ᱥᱮᱫ ᱢᱟ ᱚᱝᱠᱟᱜᱮ ᱟᱞᱮ ᱫᱚ ᱠᱤᱨᱤᱧ ᱠᱟᱛᱮᱜ ᱜᱮᱞᱮ ᱡᱚᱜᱽ ᱜᱮᱭᱟ ᱟᱞᱮ ᱥᱮᱫ ᱢᱟ ᱠᱷᱟᱲᱟ ᱡᱷᱟᱴᱟ ᱡᱚᱱᱚᱜ ᱠᱚᱜᱮᱞᱮ ᱟᱫᱚ ᱠᱷᱤᱩᱨ ᱫᱟᱨᱮ ᱠᱚᱦᱚᱸ ᱛᱟᱦᱮᱸ ᱞᱮᱱ ᱠᱷᱟᱱ ᱚᱱᱟ ᱠᱚᱜᱮᱞᱮ ᱵᱮᱱᱟᱣ ᱵᱟᱲᱟᱭ ᱠᱮᱭᱟ ᱟᱫᱚ ᱵᱟᱹᱱᱩᱜ ᱟᱠᱟᱫ ᱥᱮ ᱟᱫᱚ ᱠᱤᱨᱤᱧ ᱠᱟᱛᱮᱜ ᱜᱮᱞᱮ ᱡᱚᱜ ᱵᱟᱲᱟᱭ ᱜᱮᱭᱟ᱾
ᱮᱸᱻ ᱦᱮᱸᱛᱚ ᱵᱟᱝ ᱛᱟᱦᱮᱸ ᱞᱮᱱᱠᱷᱟᱱ ᱪᱮᱫ ᱮᱢ ᱪᱤᱠᱟᱹ ᱫᱟᱲᱮᱭᱟᱜᱼᱟ? ᱤᱭᱟᱹ ᱞᱟᱹᱭᱮᱫ ᱟᱹᱧ ᱡᱮ ᱱᱚᱸᱰᱮ ᱢᱤᱫᱴᱮᱱ ᱠᱩᱠᱞᱤᱧ ᱫᱚᱦᱚᱭᱮᱫᱼᱟ ᱫᱤᱫᱤ ᱦᱳᱭᱥᱮ?
ᱦᱳᱭ ᱦᱳᱭ
ᱮᱸᱻᱮᱸ ᱠᱟᱛᱷᱟ ᱫᱚ ᱦᱩᱭᱩᱜ ᱠᱟᱱᱟ ᱱᱤᱭᱟᱝ ᱡᱮ ᱟᱵᱚᱣᱟᱜ ᱢᱟᱱᱮ ᱟᱵᱚᱨᱮᱱ ᱡᱟᱦᱟᱸᱭ ᱦᱩᱞᱜᱟᱹᱨᱭᱟᱹ ᱠᱚ ᱡᱟᱦᱟᱸᱭ ᱚᱱᱚᱞᱤᱭᱟᱹ ᱠᱚ ᱚᱱᱚᱞᱤᱭᱟᱹ ᱧᱩᱛᱩᱢ ᱛᱮ ᱢᱟᱱᱮ ᱵᱟᱰᱟᱭ ᱵᱟᱹᱱᱩᱜᱼᱟ ᱚᱠᱟ ᱯᱚᱱᱚᱛ ᱨᱮ ᱢᱟᱱᱮ ᱚᱱᱚᱞᱤᱭᱟᱹ ᱡᱟᱦᱟᱸᱭᱟᱜ ᱧᱩᱛᱩᱢ ᱫᱚ ᱦᱩᱭᱩᱜ ᱠᱟᱱ ᱛᱟᱭᱟ ᱥᱟᱹᱫᱷᱩ ᱨᱟᱢᱪᱟᱸᱫᱽ ᱢᱩᱨᱢᱩ᱿ ᱥᱟᱹᱫᱷᱩ ᱨᱟᱢᱪᱟᱸᱫᱽ ᱢᱩᱨᱢᱩᱣᱟᱜ ᱧᱩᱛᱩᱢ ᱛᱮ ᱢᱤᱫᱴᱟᱝ ᱧᱩᱢᱟᱱᱟᱜ ᱵᱤᱫᱽᱫᱟᱹᱜᱟᱲ ᱢᱟᱱᱮ ᱛᱷᱟᱯᱚᱱ ᱟᱠᱟᱱᱟ ᱱᱟᱦᱟᱜ ᱜᱮᱱᱟᱜ ᱢᱟᱱᱮ ᱚᱸ ᱯᱩᱱ ᱥᱮᱨᱢᱟ ᱢᱚᱬᱮ ᱥᱮᱨᱢᱟ ᱞᱮᱠᱟ ᱦᱟᱸᱜ ᱦᱩᱭᱩᱜ ᱠᱟᱱᱟ ᱴᱷᱤᱠ ᱵᱟᱹᱧ ᱞᱟᱹᱭ ᱫᱟᱲᱮᱭᱟᱜ ᱠᱟᱱᱟ ᱟᱫᱚ ᱚᱱᱟ ᱵᱤᱫᱫᱟᱹᱜᱟᱲ ᱫᱚ ᱢᱟᱱᱮ ᱚᱠᱟ ᱯᱚᱱᱚᱛ ᱨᱮ ᱛᱷᱟᱯᱚᱱ ᱟᱠᱟᱱᱟ ᱡᱩᱫᱤᱢ ᱵᱟᱰᱟᱭ ᱦᱮᱸ ᱱᱟᱥᱮᱱᱟᱜ ᱱᱟᱯᱟᱭ ᱠᱚᱜᱼᱟ ᱞᱟᱹᱭ ᱞᱮᱠᱷᱟᱡ ᱟᱨᱠᱤ᱾
ᱦᱮᱸ ᱢᱟᱹᱭ ᱱᱚᱶᱟ ᱦᱚᱧ ᱵᱟᱰᱟᱭ ᱜᱮᱭᱟ ᱤᱭᱟᱹ ᱥᱟᱹᱫᱷᱩ ᱨᱟᱢ ᱫᱚ ᱟᱵᱚᱭᱤᱡ ᱧᱩᱢ ᱩᱨᱩᱢ ᱚᱱᱚᱞᱤᱭᱟᱹ ᱠᱟᱱ ᱜᱮᱛᱟ ᱵᱚᱱ ᱜᱮᱭᱟᱭ᱾ ᱟᱨ ᱚᱱᱟᱢᱟ ᱱᱚᱶᱟ ᱡᱷᱟᱲᱜᱽᱨᱟᱢ ᱰᱤᱥᱴᱤᱠ ᱨᱮᱜᱮ ᱮᱥᱛᱷᱟᱯᱚᱱ ᱟᱠᱟᱫᱮᱭᱟ ᱠᱚ ᱟᱫᱚ ᱚᱱᱟ ᱵᱤᱫᱽᱫᱟᱹᱜᱟᱲ ᱨᱮᱜᱮ ᱢᱟ ᱤᱧ ᱦᱚᱧ ᱯᱟᱲᱦᱟᱜ ᱠᱟᱱ ᱜᱮᱭᱟ ᱚᱸᱰᱮ ᱜᱮ᱾
ᱩᱸᱻᱩᱸ ᱟᱹᱰᱤ ᱱᱟᱯᱟᱭ ᱮᱸ ᱞᱟᱹᱭ ᱞᱟᱹᱜᱤᱫ ᱛᱮ ᱢᱟᱱᱮ ᱦᱮᱸ ᱜᱟᱞᱚᱪᱜ ᱮᱢ ᱞᱟᱹᱭ ᱟᱹᱫᱤᱧᱟ ᱟᱨ ᱞᱟᱹᱭᱮᱫ ᱟᱹᱧ ᱡᱮ ᱫᱤᱫᱤ ᱡᱮ ᱱᱩᱭ ᱡᱟᱦᱟᱸᱭ ᱟᱵᱚᱨᱮᱱ ᱦᱚᱸ ᱦᱚᱸ ᱥᱟᱫᱷᱩ ᱨᱟᱢᱪᱟᱸᱫᱽ ᱢᱩᱨᱢᱩ ᱩᱱᱤᱭᱟᱜ ᱢᱟᱱᱮ ᱟ ᱟᱹᱛᱩᱳ ᱫᱤᱥᱚᱢ ᱡᱩᱫᱤ ᱟᱵᱮᱱᱟᱜ ᱵᱟᱲᱟᱭ ᱢᱮᱱᱟᱜ ᱛᱟᱵᱮᱱᱟ ᱚᱠᱟ ᱯᱚᱱᱚᱛ ᱨᱮ ᱢᱮᱱᱟᱜᱼᱟ᱾ ᱟᱨ ᱩᱱᱤᱭᱟᱜ ᱟᱹᱛᱩ ᱧᱩᱛᱩᱢ ᱡᱩᱫᱤ ᱵᱤᱱ ᱞᱟᱹᱭ ᱞᱮᱠᱷᱟᱱ ᱢᱟᱱᱮ ᱵᱟᱹᱞᱤᱧ ᱵᱟᱰᱟᱭᱟ ᱟᱹᱞᱤᱧ ᱵᱟᱰᱟᱭ ᱥᱟᱱᱟᱭᱮᱫ ᱞᱤᱧᱟᱹ ᱟᱹᱵᱤᱱ ᱴᱷᱮᱱ?
ᱵᱟᱰᱟᱭ ᱢᱟ ᱵᱟᱰᱟᱭ ᱜᱮᱭᱟᱞᱤᱧ ᱟᱨ ᱚᱱᱟ ᱫᱚ ᱥᱟᱹᱫᱷᱩ ᱨᱟᱢ ᱫᱚ ᱥᱤᱞᱫᱟᱹ ᱡᱟᱯᱟᱜ᱾ ᱥᱤᱞᱫᱟᱹ ᱨᱮ ᱠᱟᱢᱟᱨ ᱵᱟᱫᱤ ᱟᱛᱳ ᱨᱮ ᱡᱟᱱᱟᱢ ᱛᱟᱭ ᱫᱚ ᱪᱟᱞᱟᱣ ᱦᱚᱞᱤᱧ ᱪᱟᱞᱟᱣ ᱟᱠᱟᱱ ᱜᱮᱭᱟ᱾ ᱢᱟᱱᱮ ᱟᱡᱨᱮᱱ ᱜᱷᱟᱨᱚᱸᱡᱽ ᱨᱮᱱ ᱦᱚᱸ ᱢᱟᱱᱮ ᱟᱡ ᱨᱮᱱ ᱦᱤᱞᱤ ᱟᱠᱚ ᱥᱟᱛᱮᱜ ᱧᱮᱯᱮᱞ ᱵᱟᱲᱟ ᱦᱩᱭ ᱟᱠᱟᱱ ᱜᱮᱭᱟ᱾ ᱟᱠᱚ ᱚᱲᱟᱜ ᱦᱚᱸ ᱫᱟᱜ ᱠᱚᱞᱮ ᱧᱩ ᱵᱟᱲᱟ ᱟᱠᱟᱫ ᱜᱮᱭᱟ ᱥᱮᱱ ᱦᱩᱭ ᱟᱠᱟᱱᱟ ᱟᱹᱰᱤ ᱱᱟᱯᱟᱭ ᱱᱟᱯᱟᱭ ᱜᱮᱞᱮ ᱵᱩᱡᱷᱟᱹᱣ ᱠᱮᱫᱟ ᱢᱟᱱᱮ ᱢᱤᱫᱴᱟᱝ ᱩᱱ ᱢᱟᱨᱟᱝ ᱚᱱᱚᱞᱤᱭᱟᱹ ᱚᱲᱟᱜ ᱞᱮ ᱢᱟᱱᱮ ᱤᱧᱤᱧ ᱪᱟᱞᱟᱣ ᱫᱟᱲᱮ ᱠᱟᱣᱫᱟ ᱟᱹᱰᱤ ᱜᱚᱨᱵᱚᱧ ᱵᱩᱡᱷᱟᱹᱣᱫᱟ᱿ ᱪᱮᱫᱟᱜ
ᱟᱹᱰᱤ ᱱᱟᱯᱟᱭ ᱛᱤᱱᱟᱹᱜ ᱢᱚᱡᱽ᱾ ᱱᱚᱜᱼᱚᱭ ᱩᱱᱤᱭᱟᱜ ᱢᱟᱱᱮ ᱩᱱᱤᱭᱟᱜ ᱵᱷᱤᱛᱟᱹᱢ ᱞᱮᱵᱮᱫ ᱫᱟᱲᱮ ᱟᱠᱟᱫᱟ᱿ ᱢᱟᱱᱮ ᱱᱚᱣᱟ ᱫᱚ ᱟᱹᱰᱤ ᱜᱚᱨᱚᱵᱽ ᱨᱮᱱᱟᱜ ᱠᱟᱛᱷᱟ ᱛᱤᱱᱟᱹᱜ ᱧᱩᱢ ᱟᱱᱤᱡ ᱦᱚᱲ ᱠᱟᱱ ᱛᱟᱵᱚᱱᱟᱭ᱾ ᱫᱤᱫᱤ ᱱᱚᱸᱰᱮ ᱤᱧ ᱢᱤᱫᱴᱮᱱ ᱠᱩᱠᱞᱤᱧ ᱫᱚᱦᱚᱭᱮᱫᱼᱟ ᱡᱮ ᱟᱢᱟᱜ ᱢᱚᱱᱮ ᱠᱷᱚᱱᱟᱜ ᱟᱢᱟᱜ ᱚᱱᱛᱚᱨ ᱠᱷᱚᱱᱟᱜ ᱟᱢᱟᱜ ᱤᱪᱪᱷᱟᱹ ᱡᱮ ᱪᱤᱠᱤ ᱞᱤᱯᱤ ᱛᱮ ᱡᱩᱫᱤ ᱟᱵᱚ ᱯᱚᱱᱚᱛ ᱨᱮᱦᱟᱸ ᱢᱟᱱᱮ ᱟᱹᱰᱤᱜᱟᱱ ᱯᱚᱱᱚᱛ ᱨᱮᱜᱮ ᱧᱮᱞ ᱟᱠᱟᱱᱟ ᱢᱟᱱᱮ ᱯᱚᱱᱚᱛ ᱨᱮᱱᱟᱜ ᱡᱟᱭᱜᱟ ᱠᱚᱨᱮ ᱧᱮᱞ ᱟᱠᱟᱱᱟ ᱡᱮ ᱟᱹᱰᱤᱜᱟᱱ ᱚᱜ ᱤᱛᱩᱱ ᱟᱥᱲᱟ ᱠᱚ ᱛᱷᱟᱯᱚᱱ ᱟᱠᱟᱱ ᱛᱟᱵᱚᱱᱟ ᱟᱫᱚ ᱚᱱᱟ ᱤᱛᱩᱱ ᱟᱥᱲᱟᱨᱮ ᱡᱚᱫᱤ ᱟᱵᱚᱨᱮᱱ ᱢᱤᱢᱤᱫᱴᱟᱝ ᱦᱩᱞᱜᱟᱹᱨᱭᱟᱹ ᱛᱟᱨᱯᱚᱨᱮ ᱚᱱᱚᱞᱤᱭᱟᱹ ᱩᱱᱠᱩ ᱠᱚ ᱡᱚᱫᱤ ᱩᱱᱠᱩᱣᱟᱜ ᱢᱟᱱᱮ ᱧᱩᱛᱩᱢ ᱛᱮ ᱡᱚᱫᱤ ᱵᱚᱱ ᱟ ᱚᱞ ᱦᱚᱪᱚᱭᱟ ᱠᱤᱱᱵᱟ ᱵᱷᱤᱛᱨᱮ ᱩᱱ ᱠᱚᱣᱟ ᱩᱫ ᱪᱤᱛᱟᱹᱨ ᱵᱚᱱ ᱟᱸᱠᱟᱣᱟ᱾ ᱠᱤᱢᱵᱟ ᱚᱱᱠᱟ ᱡᱟᱦᱟᱸ ᱢᱩᱨᱛᱤ ᱥᱮ ᱴᱥᱤᱮᱪᱩ ᱠᱚ ᱢᱮᱛᱟᱜᱼᱟ ᱚᱱᱟ ᱵᱮᱱᱟᱣ ᱠᱟᱛᱮᱫ ᱡᱩᱫᱤ ᱟᱹᱰᱤᱜᱟᱱ ᱤᱥᱠᱩᱞ ᱨᱮ ᱚᱱᱠᱟ ᱤᱛᱩᱱ ᱟᱥᱲᱟᱮ ᱡᱚᱫᱤ ᱛᱷᱟᱯᱚᱱᱚᱜᱼᱟ ᱟᱢ ᱪᱮᱫᱠᱟᱢ ᱢᱚᱱᱮᱭᱟ ᱛᱤᱱᱟᱹᱜ ᱵᱷᱟᱜᱤᱢ ᱵᱩᱡᱷᱟᱹᱣᱟ᱾
ᱱᱚᱣᱟ ᱢᱟ ᱟᱹᱰᱤ ᱱᱟᱯᱟᱭ ᱠᱟᱛᱷᱟᱢ ᱞᱟᱹᱭ ᱠᱮᱫᱮᱜᱼᱟ ᱡᱮ ᱱᱚᱣᱟ ᱢᱟᱱᱮ ᱢᱟᱨᱟᱝ ᱢᱟᱨᱟᱝ ᱟᱵᱚ ᱡᱟᱦᱟᱸ ᱛᱤᱱᱟᱹᱜ ᱠᱚ ᱦᱩᱞᱜᱟᱹᱨᱭᱟᱹ ᱠᱚ ᱢᱮᱱᱟᱜ ᱠᱚᱣᱟ ᱡᱟᱦᱟᱸ ᱛᱤᱱᱟᱹᱜ ᱚᱱᱚᱞᱤᱭᱟᱹ ᱠᱚ ᱢᱮᱱᱟᱜ ᱠᱚᱣᱟ ᱣᱟ ᱟᱵᱚᱣᱟᱜ ᱡᱩᱫᱤ ᱠᱟᱸᱛ ᱵᱤᱱ ᱠᱟᱸᱛ ᱨᱮᱵᱚᱱ ᱢᱟᱱᱮ ᱟᱸᱠᱟᱣ ᱠᱚᱣᱟᱵᱚᱱ ᱥᱮ ᱩᱱᱠᱩ ᱫᱚ ᱟᱵᱚ ᱢᱟᱱᱮ ᱟᱹᱰᱤ ᱜᱚᱨᱚᱢ ᱜᱮᱵᱚᱱ ᱟᱹᱭᱠᱟᱹᱣᱟ ᱡᱮ ᱱᱩᱠᱩ ᱫᱚ ᱟᱵᱚᱣᱟᱜ ᱱᱩᱱ ᱢᱟᱨᱟᱝ ᱱᱩᱠᱩ ᱫᱟᱨᱟᱭ ᱛᱮᱜᱮ ᱟᱵᱚ ᱵᱚᱱ ᱯᱟᱲᱦᱟᱣ ᱫᱟᱲᱮᱭᱟᱜ ᱠᱟᱱᱟ ᱥᱮᱵᱚᱱ ᱵᱩᱡᱷᱟᱹᱣ ᱫᱟᱲᱮᱭᱟᱜ ᱠᱟᱱᱟ ᱱᱩᱠᱩᱣᱟᱜ ᱠᱷᱟᱹᱛᱤᱨ ᱛᱮᱜᱮ ᱱᱩᱠᱩᱣᱟᱜ ᱠᱷᱟᱹᱛᱤᱨ ᱛᱮᱜᱮ ᱟᱵᱚᱱ ᱢᱟᱱᱮ ᱥᱤᱠᱷᱱᱟᱹᱛ ᱵᱚᱱ ᱧᱟᱢ ᱮᱫᱟ᱿ ᱟᱨ ᱡᱩᱫᱤ ᱟᱵᱚ ᱚᱱᱮ ᱠᱟᱸᱛ ᱠᱚᱨᱮ ᱵᱚᱱ ᱟᱸᱠᱟᱣ ᱠᱚᱣᱟ ᱟᱹᱰᱤ ᱱᱟᱯᱟᱭ ᱜᱮᱵᱚᱱ ᱱᱟᱯᱟᱭᱢ ᱵᱩᱡᱷᱟᱹᱜᱼᱟ ᱢᱟᱱᱮ ᱦᱮᱸ ᱱᱩᱱ ᱢᱟᱨᱟᱝ ᱚᱱᱚᱞᱤᱭᱟᱹ ᱟᱵᱚ ᱵᱚᱱ ᱥᱟᱵ ᱨᱟᱠᱟᱵ ᱨᱟᱠᱟᱵ ᱫᱟᱲᱮ ᱠᱟᱣᱫᱮᱭᱟ ᱤᱧᱟᱹᱜ ᱢᱚᱱᱮ ᱛᱮᱫᱚ ᱱᱚᱣᱟ ᱞᱟᱹᱭᱟᱭ
ᱟᱭᱢᱟ ᱥᱟᱨᱦᱟᱣ ᱫᱤᱫᱤ ᱱᱩᱱᱟᱹᱜ ᱪᱚᱨᱚᱠ ᱠᱩ ᱢᱟᱱᱮ ᱯᱟᱥᱱᱟᱣ ᱥᱟᱹᱦᱤᱡ ᱛᱮ ᱞᱟᱹᱭ ᱞᱟᱹᱜᱤᱫ ᱛᱮ ᱡᱮ ᱦᱚᱸᱜᱼᱚᱭ ᱢᱟ ᱾ ᱢᱚᱱᱮ ᱨᱮ ᱢᱟᱱᱮ ᱩᱱᱠᱩ ᱚᱱᱚᱞᱤᱭᱟᱹ ᱥᱮ ᱦᱩᱞᱜᱟᱹᱨᱭᱟᱹ ᱠᱚ ᱞᱟᱹᱜᱤᱫ ᱟᱢ ᱱᱩᱱᱟᱹᱜ ᱜᱚᱨᱚᱡ ᱥᱟᱺᱦᱤᱡ ᱮᱢ ᱞᱟᱹᱭ ᱠᱟᱫᱟ ᱡᱮ ᱩᱱᱠᱩ ᱠᱚ ᱟᱸᱠᱟ ᱞᱮᱱᱠᱷᱟᱱ ᱾ ᱟᱹᱰᱤ ᱱᱟᱯᱟᱭ ᱦᱩᱭ ᱠᱚᱜᱼᱟ ᱢᱮᱱᱠᱷᱟᱱ ᱚᱱᱟ ᱢᱟᱛᱚ ᱦᱟᱸᱜ ᱟᱸ ᱱᱤᱛᱚᱜ ᱞᱮᱠᱟ ᱛᱮ ᱱᱟᱱᱟᱜ ᱩᱱᱟᱹᱜ ᱵᱟᱝ ᱧᱮᱞᱚᱜ ᱠᱟᱱᱟ ᱾ ᱟᱫᱚ ᱱᱚᱰᱮ ᱠᱩᱠᱞᱤ ᱞᱤᱧ ᱟᱨ ᱢᱤᱫᱴᱮᱱ ᱞᱤᱧ ᱫᱚᱦᱚ ᱫᱟᱲᱮᱭᱟᱜᱼᱟ?
ᱦᱮᱸ ᱞᱟᱹᱭ ᱵᱤᱱ ᱢᱟᱹᱭ ᱾
ᱦᱮᱸ ᱞᱟᱹᱭ ᱮᱼᱟᱞᱤᱧ ᱡᱮ ᱡᱟᱦᱟᱸ ᱯᱚᱛᱷᱚᱵᱽ ᱠᱚ ᱚᱱᱟ ᱯᱚᱛᱷᱚᱵᱽ ᱠᱚ ᱡᱮᱢᱚᱱ ᱟᱸ ᱢᱤ-ᱢᱤᱫ ᱥᱚᱢᱚᱭ ᱫᱚ ᱢᱟᱱᱮ ᱮᱴᱟᱜ ᱯᱟᱹᱨᱥᱤ ᱛᱮ ᱡᱮᱢᱚᱱ ᱵᱟᱝᱞᱟ ᱯᱟᱨᱤᱥ ᱛᱮ ᱦᱤᱡᱩᱜ ᱠᱟᱱᱟ ᱡᱟᱦᱟᱱᱟᱜ ᱾ ᱵᱤᱱᱤᱰ ᱠᱚᱨᱮ ᱢᱟᱱᱮ ᱯᱟᱹᱴᱷᱩᱣᱟᱹ ᱠᱚᱣᱟᱜ ᱢᱟᱱᱮ ᱟᱹᱰᱤ ᱩᱸᱜ ᱢᱟᱱᱮ ᱟᱹᱰᱤ ᱡᱟᱦᱟᱸ ᱫᱚ ᱚᱥᱚᱵᱤᱫᱷᱟ ᱨᱮᱠᱚ ᱯᱟᱲᱟᱜ ᱠᱟᱱᱟ ᱢᱟᱱᱮ ᱡᱟᱦᱟᱸᱭ ᱠᱚ ᱥᱤᱠᱷᱱᱟᱹᱛ ᱟᱠᱟᱱᱟ ᱱᱚᱣᱟ ᱪᱤᱠᱤ ᱛᱮ ᱾ ᱟᱫᱚ ᱚᱱᱟ ᱟᱢ ᱛᱤᱱᱟᱹᱜ ᱵᱷᱟᱜᱮ ᱥᱮ ᱵᱟᱹᱲᱤᱡ ᱮᱢ ᱢᱚᱱᱮᱭᱟ ᱡᱮ ᱪᱤᱠᱤ ᱛᱮ ᱯᱟᱲᱦᱟᱣ ᱠᱟᱛᱮᱜ ᱾ ᱚᱸᱰᱮ ᱮᱴᱟᱜ ᱯᱟᱹᱨᱤᱥ ᱛᱮ ᱢᱟᱱᱮ ᱠᱩᱠᱞᱤ ᱦᱤᱡᱩᱜ ᱠᱟᱱᱟ ᱠᱩᱠᱞᱤ ᱥᱟᱛᱟᱢ ᱦᱤᱡᱩᱜ ᱠᱟᱱᱟ ᱪᱤᱠᱟᱹ ᱛᱮ ᱜᱤᱫᱽᱨᱟᱹ ᱠᱚ ᱵᱩᱡᱷᱟᱹᱣ ᱫᱟᱲᱮᱭᱟᱜᱼᱟ ᱯᱟᱹᱴᱷᱩᱣᱟᱹ ᱠᱚ ᱵᱩᱡᱷᱟᱹᱣ ᱫᱟᱲᱮᱭᱟᱜᱼᱟ ᱾ ᱟᱢ ᱪᱮᱫ ᱮᱢ ᱢᱚᱱᱮᱭᱟ ᱱᱚᱣᱟ ᱢᱟᱱᱮ ᱵᱟᱹᱲᱤᱡ ᱥᱮ ᱵᱷᱟᱜᱤ?
ᱱᱚᱣᱟ ᱫᱚ ᱵᱟᱹᱲᱤᱡ ᱦᱚᱸ ᱵᱟᱹᱧ ᱞᱟᱹᱭᱟ ᱟᱨ ᱵᱷᱟᱹᱜᱤ ᱦᱚᱸ ᱵᱟᱹᱧ ᱞᱟᱹᱭᱟ ᱾ ᱟᱸ ᱠᱟᱨᱚᱱ ᱫᱚ ᱦᱚᱪᱪᱷᱮ ᱩᱢ ᱱᱚᱣᱟ ᱟᱵᱚ ᱫᱚ ᱡᱮᱦᱚᱛᱩ ᱱᱚᱣᱟ ᱯᱚᱥᱪᱤᱢ ᱵᱚᱝᱜᱚ ᱨᱮ ᱢᱮᱱᱟᱜ ᱵᱚᱱᱟ ᱦᱮᱸ ᱥᱮ? ᱱᱚᱣᱟ ᱫᱚ ᱟᱵᱚ ᱫᱚ ᱵᱟᱝᱞᱟ ᱛᱮᱦᱚᱸ ᱪᱮᱫ ᱦᱩᱭᱩᱜ ᱛᱟᱵᱚᱱᱟ ᱟᱨ ᱥᱟᱱᱛᱟᱲ ᱛᱮᱦᱚᱸ ᱪᱮᱫ ᱦᱩᱭᱩᱜ ᱛᱟᱵᱚᱱᱟ ᱾ ᱠᱟᱨᱚᱱ ᱠᱟᱨᱚᱱ ᱱᱚᱣᱟ ᱵᱮᱝᱜᱚᱞ ᱵᱷᱤᱛᱤᱨ ᱨᱮᱫᱚ ᱠᱷᱟᱹᱞᱤ ᱥᱟᱱᱛᱟᱲ ᱥᱩᱢᱩᱝ ᱫᱚ ᱵᱟᱹᱱᱩᱜ ᱟᱠᱟᱜ ᱵᱚᱱᱟ ᱾ ᱢᱟᱱᱮ ᱵᱮᱝᱜᱚᱞᱤ ᱦᱚᱲ ᱦᱚᱸ ᱢᱮᱱᱟᱜ ᱠᱚᱣᱟ ᱾ ᱠᱷᱟᱹᱞᱤ ᱟᱵᱚ ᱥᱩᱢᱩᱝ ᱥᱮᱬᱟ ᱞᱮᱠᱷᱟᱱ ᱫᱚ ᱾ ᱟᱵᱚ ᱫᱚ ᱦᱚᱲ ᱫᱚ ᱢᱟᱱᱮ ᱫᱤᱠᱩ ᱫᱚ ᱪᱤᱠᱟᱹ ᱛᱮᱵᱚᱱ ᱵᱩᱡᱷᱟᱹᱣ ᱫᱟᱲᱮ ᱟᱠᱚᱣᱟ ᱾ ᱱᱚᱣᱟ ᱫᱚ ᱱᱤᱭᱟᱹ ᱠᱚ ᱢᱮᱛᱟᱜᱼᱟ ᱫᱟᱠᱟ ᱫᱚ ᱵᱷᱟᱛ ᱠᱚ ᱢᱮᱛᱟᱜᱼᱟ ᱢᱮᱱᱛᱮ ᱾ ᱚᱱᱟ ᱠᱷᱟᱹᱛᱤᱨ ᱛᱮᱜᱮ ᱟᱵᱚ ᱫᱚ ᱵᱟᱝᱞᱟ ᱦᱚᱸ ᱪᱮᱫ ᱦᱩᱭᱩᱜ ᱛᱟᱵᱚᱱᱟ ᱡᱮᱢᱚᱱ ᱥᱟᱱ ᱛᱟᱲᱤ ᱵᱚᱱ ᱪᱮᱫ ᱟᱠᱟᱫᱟ ᱚᱱᱟ ᱠᱷᱟᱹᱛᱤᱨ ᱛᱮᱦᱚᱸ ᱵᱟᱝᱞᱟ ᱦᱚᱸ ᱪᱮᱫ ᱠᱟᱛᱮ ᱟᱵᱚ ᱾ ᱢᱟᱱᱮ ᱞᱟᱦᱟ ᱥᱮᱫ ᱞᱟᱦᱟ ᱤᱫᱤᱭ ᱦᱩᱭᱩᱜ ᱛᱟᱵᱚᱱᱟ ᱤᱧᱟᱹᱜ ᱢᱚᱦᱚᱛ ᱛᱮᱫᱚ ᱱᱚ-ᱱᱚᱣᱟᱭ ᱞᱟᱹᱭᱟ ᱾
ᱦᱩᱸ ᱟᱹᱰᱤ ᱱᱟᱯᱟᱭ ᱜᱮ ᱫᱤ ᱟᱹᱰᱤ ᱪᱚᱨᱚᱠ ᱥᱟᱺᱦᱤᱡ ᱮᱢ ᱞᱟᱹᱭ ᱠᱮᱫᱟ ᱡᱮ ᱫᱤᱠᱩ ᱠᱚᱦᱚᱸ ᱪᱤᱠᱟᱹ ᱛᱮᱵᱚᱱ ᱵᱩᱡᱷᱟᱹᱣ ᱫᱟᱭᱮ ᱟᱠᱚᱣᱟ ᱡᱮ ᱟᱞᱮᱭᱟᱜ ᱦᱚᱸ ᱢᱤᱫᱴᱮᱱ ᱟᱸ ᱤᱭᱟᱹ ᱯᱟᱹᱨᱤᱥ ᱢᱮᱱᱟᱜ ᱛᱟᱞᱮᱭᱟ ᱡᱮ ᱟᱞᱮ ᱫᱚ ᱟᱞᱮᱭᱟᱜ ᱯᱟᱹᱨᱤᱥ ᱛᱮᱫᱚ ᱱᱚᱣᱟ ᱫᱚ ᱱᱚᱝᱠᱟ ᱞᱮ ᱢᱮᱛᱟᱜᱼᱟ ᱾ ᱥᱮ ᱱᱚᱣᱟ ᱫᱚ ᱦᱟᱱ ᱠᱟ ᱞᱮ ᱢᱮᱛᱟᱜᱼᱟ ᱟᱹᱰᱤ ᱱᱟᱯᱟᱭ ᱤᱧ ᱵᱩᱡᱷᱟᱹᱣ ᱠᱮᱫᱟ ᱱᱩᱱᱟᱹᱜ ᱪᱚᱨᱚᱠ ᱠᱩᱠᱞᱤ ᱮᱢ ᱞᱟᱹᱜᱤᱫ ᱛᱮ ᱾ ᱟᱫᱚ ᱞᱟᱹᱭ ᱮᱼᱤᱧ ᱡᱮ ᱟᱯᱮ ᱢᱟᱱᱮ ᱚᱲᱟᱜ ᱫᱩᱣᱟᱹᱨ ᱠᱚᱨᱮ ᱫᱚ ᱡᱚᱠᱷᱚᱱ ᱵᱷᱤᱛ ᱠᱚᱨᱮ ᱯᱮ ᱡᱮᱲᱮᱨ ᱟᱯᱮ ᱯᱚᱛᱟᱣ ᱟᱯᱮ ᱛᱚᱠᱷᱚᱱ ᱫᱚ ᱟᱯᱮ ᱫᱚ ᱚᱱᱟ ᱠᱤᱨᱤᱧ ᱛᱮᱱᱟᱜ ᱡᱟᱦᱟᱸ ᱢᱮᱴᱮᱝ ᱵᱟᱦᱟ ᱟᱠᱷᱟᱣ ᱨᱮᱱᱟᱜ ᱢᱤᱫᱴᱮᱱ ᱳᱰᱳᱜ ᱟᱠᱟᱱᱟ ᱾ ᱚᱱᱟ ᱢᱟᱱᱮ ᱪᱤᱴ ᱠᱟᱛᱮᱜ ᱯᱮ ᱟᱸᱠᱷᱟᱣᱟ ᱥᱮ ᱡᱟᱦᱟᱸ ᱵᱷᱤᱛ ᱨᱮ ᱯᱚᱛᱟᱣ ᱠᱟᱛᱮ ᱱᱤᱡᱮ ᱛᱮ ᱾ ᱢᱚᱬᱮ ᱜᱚᱴᱮᱡ ᱠᱟᱹᱴᱩᱵ ᱛᱮᱜᱤᱦᱟᱜ ᱚᱨ ᱠᱟᱛᱮᱜ ᱠᱚ ᱟᱸᱠᱷᱟᱣᱟ ᱵᱟᱦᱟ ᱠᱚ ᱾ ᱚᱠᱟ ᱞᱮᱠᱟ ᱵᱷᱟᱵ ᱛᱮ ᱵᱟᱦᱟ ᱯᱮ ᱟᱸᱠᱷᱟᱣᱟ?
ᱟᱸᱻᱜ ᱾ ᱟᱹᱰᱤ ᱱᱟᱯᱟᱭᱮᱢ ᱠᱩᱠᱞᱤᱢ ᱫᱚᱦᱚ ᱟᱠᱟᱜᱼᱟ ᱢᱟᱹᱭ ᱟᱞᱮ ᱥᱮᱜ ᱢᱟ ᱚᱱᱠᱟ ᱫᱚ ᱢᱟᱱᱮ ᱚᱲᱟᱜ ᱢᱟᱞᱮ ᱨᱚᱝ ᱜᱮᱭᱟ ᱢᱮᱱᱠᱷᱟᱱ ᱫᱚ ᱚᱱᱮ ᱡᱮ ᱪᱤᱴᱟᱹᱣ ᱠᱟᱛᱮᱜ ᱞᱮ ᱟᱸᱠᱟᱣ ᱜᱮᱭᱟ ᱚᱱᱠᱟ ᱫᱚ ᱵᱟᱝ ᱾ ᱟᱸ ᱥᱩᱫᱷᱩ ᱜᱮᱞᱮ ᱢᱟᱱᱮ ᱨᱚᱝ ᱟᱞᱮ ᱟᱨ ᱢᱟᱱᱮ ᱟᱵᱚᱣᱟᱜ ᱡᱟᱦᱟᱸ ᱟᱢ ᱟᱵᱚ ᱟᱵᱚ ᱨᱮᱱ ᱥᱟᱱ ᱢᱟᱱᱮ ᱰᱟᱹᱝᱨᱤ ᱠᱚ ᱰᱟᱹᱝᱨᱤᱭᱟᱜ ᱜᱩᱨᱤᱡ ᱛᱮᱜᱮ ᱞᱟᱛᱟᱨ ᱠᱚᱫᱚᱞᱮ ᱢᱩᱪᱷᱟᱹᱣ ᱵᱟᱲᱟᱭ ᱜᱮᱭᱟ ᱥᱮᱨᱚᱠᱚᱢ ᱫᱚ ᱟᱞᱮ ᱫᱚ ᱟᱞᱮ ᱥᱮᱫ ᱫᱚ ᱵᱟᱝᱞᱮ ᱟᱸᱠᱟᱣ ᱜᱮᱭᱟ ᱟᱞᱮ ᱫᱚ ᱡᱮᱢᱚᱱ ᱯᱟᱹᱦᱤᱞ ᱨᱮ ᱮᱜ ᱜᱩᱨᱤᱡ ᱛᱮᱜᱮ ᱚᱲᱟᱜ ᱠᱚᱞᱮ ᱚᱲᱟᱜ ᱠᱚᱠᱚ ᱯᱩᱡᱟᱹᱣ ᱵᱟᱲᱟᱭ ᱜᱮ ᱛᱟᱦᱮᱜᱼᱟ ᱚᱱᱠᱟ ᱜᱮ ᱮᱠᱷᱚᱱᱚ ᱟᱞᱮ ᱥᱮᱫ ᱫᱚ ᱢᱮᱱᱟᱜ ᱟᱠᱟᱫ ᱜᱮᱭᱟ
ᱟᱹᱰᱤ ᱱᱟᱯᱟᱭ ᱜᱩᱨᱤᱡ ᱫᱚ ᱟᱵᱚ ᱫᱚ ᱥᱚᱵᱽ ᱥᱚᱢᱚᱭ ᱞᱟᱹᱛᱤᱭᱟᱱ ᱟ ᱠᱟᱹᱢᱤ ᱨᱮ ᱥᱟᱹᱜᱩᱱ ᱠᱟᱹᱢᱤ ᱨᱮ ᱚᱱᱟ ᱫᱚ ᱥᱚᱵᱽ ᱥᱚᱢᱚᱭ ᱡᱚᱯᱲᱟᱣ ᱟᱠᱟ ᱜᱮ ᱢᱮᱱᱟᱭᱟ ᱟᱨ ᱚᱱᱮ ᱚᱱᱟ ᱫᱚ ᱡᱟᱭᱡᱩᱜᱽ ᱢᱟᱱᱮ ᱟᱵᱚ ᱥᱚᱸᱜᱮᱫ ᱫᱚ ᱢᱟᱱᱮ ᱡᱤᱭᱟᱹᱲ ᱨᱮ ᱜᱮ ᱛᱟᱦᱮᱱᱟ ᱢᱟᱱᱮ ᱛᱟᱦᱮᱸᱭᱮᱱᱟᱭ ᱢᱟᱱᱮ ᱚᱱᱟ ᱨᱮᱫᱚ ᱦᱩᱸ ᱵᱮᱨᱮᱫ ᱟᱵᱚᱱ ᱢᱩᱰᱟᱹᱞᱤᱭᱟ ᱵᱚᱱ ᱚᱲᱟᱜ ᱫᱩᱣᱟᱹᱨ ᱵᱚᱱ ᱞᱟᱛᱟᱭᱟ ᱪᱩᱞᱦᱟᱹ ᱵᱚᱱ ᱞᱟᱛᱟᱭᱟ ᱟᱸ ᱟᱫᱚ ᱞᱟᱹᱭ ᱮᱫ ᱤᱧ ᱡᱮ ᱫᱤᱫᱤ ᱟᱯᱮ ᱫᱤᱥᱚᱢ ᱨᱮᱱᱟᱜ ᱢᱟᱱᱮ ᱦᱟᱥᱟ ᱠᱚ ᱚᱠᱟ ᱞᱮᱠᱟᱱᱟ ᱢᱟᱱᱮ ᱚᱱᱛᱮ ᱨᱮ ᱢᱟᱱᱮ ᱪᱟᱥ ᱟᱵᱟᱫ ᱠᱚ ᱢᱟᱱᱮ ᱩᱸᱻᱜ ᱨᱚᱦᱚᱭ ᱠᱚ ᱢᱟᱱᱮ ᱚᱠᱟ ᱞᱮᱠᱟ ᱦᱩᱭᱩᱜ-ᱟ ᱟᱨ ᱪᱮᱫ ᱦᱩᱲᱩ ᱠᱩᱯᱮ ᱨᱚᱦᱚᱭᱟ ᱠᱟᱹᱴᱤᱡ ᱮᱢ ᱞᱟᱹᱭ ᱞᱮᱠᱷᱟᱱ ᱵᱷᱟᱹᱜᱤ ᱠᱚᱜ-ᱟ ᱢᱟᱱᱮ ᱟᱯᱮᱭᱟᱜ ᱫᱤᱥᱚᱢ ᱨᱮ ᱚᱠᱟ ᱞᱮᱠᱟᱱ ᱦᱳᱲᱩ ᱠᱚ ᱢᱟᱱᱮ ᱟᱹᱰᱤ ᱡᱟᱹᱥᱛᱤ ᱠᱟᱭᱛᱮ ᱢᱟᱱᱮ ᱦᱳᱲᱩᱜ-ᱟ ᱟᱨᱠᱤ
ᱚᱸ ᱟᱸ ᱱᱚᱣᱟ ᱦᱚᱸ ᱟᱹᱰᱤ ᱱᱟᱯᱟᱭ ᱠᱩᱠᱞᱤᱢ ᱫᱚᱦᱚ ᱟᱠᱟᱜ-ᱟ ᱟ ᱢᱟᱹᱭ ᱛᱟᱦᱚᱞᱮᱧ ᱞᱟᱹᱭᱮᱫ-ᱟ ᱟᱸ ᱟᱞᱮ ᱥᱮᱫ ᱢᱟ ᱜᱚᱰᱨᱟ ᱟᱨ ᱚᱱᱮ ᱥᱚᱨᱱᱚ ᱜᱮᱞᱮ ᱪᱟᱥ ᱜᱮᱭᱟ ᱚᱱᱟ ᱜᱮ ᱡᱟᱹᱥᱛᱤ ᱫᱚ ᱦᱩᱭᱩᱜ ᱜᱮᱭᱟ᱾ ᱢᱟᱱᱮ ᱡᱟᱦᱟᱸ ᱵᱚᱨᱥᱟ ᱨᱮ ᱨᱚᱦᱚᱭ ᱦᱩᱭᱩᱜ ᱜᱮᱭᱟ ᱟᱨ ᱤᱱᱟᱹ ᱵᱮᱜᱚᱨ ᱦᱚᱸ ᱢᱟᱱᱮ ᱫᱷᱚᱨᱚᱱ ᱨᱮ ᱪᱟᱥ ᱜᱮᱭᱟ ᱞᱮ ᱫᱷᱚᱨᱚᱱ ᱨᱮᱫᱚ ᱟᱫᱚ ᱦᱩᱭᱩᱜ ᱜᱮ ᱨᱮᱦᱚᱸ ᱟᱫᱚ ᱚᱱᱟ ᱢᱟᱱᱮ ᱫᱚᱢᱮ ᱜᱮ ᱯᱮᱴᱮᱡᱚᱜ ᱠᱟᱱᱟ ᱟᱫᱚ ᱚᱱᱟ ᱠᱷᱟᱹᱛᱤᱨ ᱛᱮ ᱢᱟᱱᱮ ᱜᱚᱰᱨᱟ ᱟᱨ ᱥᱚᱨᱱᱚ ᱜᱮᱞᱮ ᱪᱟᱥ ᱜᱮᱭᱟ ᱟᱯᱮ ᱥᱮᱫ ᱫᱚ ᱚᱠᱟ ᱢᱟᱱᱮ ᱪᱮᱫ ᱦᱩᱲᱩ ᱠᱚᱯᱮ ᱪᱟᱥ ᱵᱟᱲᱟᱭ ᱜᱮᱭᱟ
ᱟᱞᱮ ᱥᱮᱱ ᱫᱚ ᱚᱱᱟ ᱡᱟᱦᱟᱸ ᱵᱟᱯᱞᱟ ᱠᱚᱨᱮ ᱵᱤᱦᱟᱹ ᱠᱚᱨᱮᱜ ᱠᱤᱢᱵᱟ ᱟᱵᱚᱣᱟᱜ ᱵᱷᱟᱸᱰᱟᱱ ᱠᱟᱹᱢᱤ ᱠᱚᱨᱮᱜ ᱡᱟᱦᱟᱸ ᱡᱟᱦᱟᱸᱭ ᱫᱚ ᱟᱹᱰᱤ ᱟᱹᱰᱤ ᱫᱤᱱ ᱠᱚ ᱵᱟᱧᱪᱟᱜ ᱛᱟᱵᱚᱱᱟ ᱩᱱᱠᱩᱣᱟᱜ ᱨᱟᱹᱥᱠᱟᱹ ᱞᱟᱹᱜᱤᱫ ᱛᱮ ᱢᱟᱱᱮ ᱟᱹᱰᱤ ᱠᱤᱪᱷᱩ ᱠᱚ ᱢᱟᱱᱮ ᱠᱚᱨᱟᱣ ᱠᱟᱜ-ᱟ ᱠᱚ ᱡᱚᱢ ᱧᱩ ᱞᱟᱹᱜᱤᱫ ᱦᱮᱛ ᱛᱮᱦᱮᱱᱟ ᱯᱟᱭᱮᱥ ᱡᱟᱦᱟᱸ ᱵᱚᱱ ᱡᱩᱛᱟ ᱚᱱᱟ ᱫᱟᱱᱟ ᱜᱩᱲᱤ ᱛᱟᱨ ᱯᱚᱨᱮ ᱚᱱᱟ ᱵᱟᱥ ᱠᱟᱴᱷᱤ ᱛᱟᱨᱯᱚᱨᱮ ᱥᱚᱨᱱᱚ ᱟᱨ ᱞᱚᱞᱟᱴ ᱟᱨ ᱡᱟᱹᱥᱛᱤ ᱠᱟᱭ ᱛᱮᱫᱚ ᱟᱞᱮᱭᱟᱜ ᱴᱚᱴᱷᱟ ᱠᱚᱨᱮ ᱫᱚ ᱚᱱᱟ ᱥᱩᱯᱟᱨᱥᱟᱢᱚᱞᱤ ᱦᱩᱲᱩ ᱜᱮ ᱢᱟᱱᱮ ᱡᱟᱹᱥᱛᱤ ᱫᱚ ᱦᱩᱭᱩᱜ-ᱟ ᱟᱫᱚ ᱚᱱᱟ ᱫᱚ ᱥᱩᱯᱟᱨᱥᱟᱢᱚᱞᱤ ᱫᱚ ᱢᱟᱱᱮ ᱡᱟᱹᱥᱛᱤ ᱫᱟᱜ ᱪᱮᱛᱟᱱ ᱨᱮ ᱵᱤᱞᱤᱜ-ᱟ ᱟᱨ ᱚᱱᱟ ᱨᱮᱱᱟᱜ ᱪᱟᱣᱞᱮ ᱫᱚ ᱢᱟᱱᱮ ᱡᱮᱞᱤᱧ ᱡᱮᱞᱮᱧ ᱜᱮᱭᱟ ᱟᱨ ᱵᱷᱟᱜᱤ ᱜᱮ ᱥᱤᱵᱤᱞᱟ ᱚᱱᱟ ᱠᱟᱱᱟ